ᱦᱮᱸ ᱜᱚᱢᱠᱮ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱟᱹᱞᱤᱧ ᱟᱸᱡᱚᱢᱚᱜ ᱠᱟᱱᱟ ᱥᱮ ᱵᱟᱝᱟ?
ᱦᱚᱭ ᱜᱚᱢᱠᱮ ᱨᱚᱲ ᱟᱸᱡᱚᱢᱚᱜ ᱠᱟᱱᱟ ᱞᱟᱹᱭ ᱵᱤᱱ᱾
ᱚᱸ ᱾ ᱛᱟᱦᱚᱞᱮ ᱡᱚᱢ ᱵᱟᱲᱟ ᱠᱚᱫᱚ ᱦᱩᱭᱱᱟ?
ᱡᱚᱢ ᱵᱟᱲᱟ ᱠᱚᱫᱚ ᱦᱩᱭᱱᱟ᱾ ᱟᱫᱚ ᱟᱵᱮᱱ ᱜᱮ ᱮᱱᱦᱟᱜ ᱡᱚᱢ ᱵᱟᱲᱟᱣ ᱠᱮᱫᱟ ᱵᱤᱱ ᱥᱮ ᱵᱟᱸᱝ?
ᱟᱹᱞᱤᱧ ᱫᱚ ᱟᱹᱣᱨᱤ ᱞᱤᱧ ᱡᱚᱢ ᱵᱟᱲᱟᱭᱟ ᱾
ᱟᱪᱪᱷᱟ! ᱛᱟᱦᱞᱮ ᱜᱚᱝᱠᱮ ᱾ ᱟᱯᱮ ᱫᱚ, ᱥᱮ ᱡᱚᱢᱟ ᱥᱮ ᱪᱮᱫ?
ᱦᱳᱭ, ᱜᱚᱝᱠᱮ, ᱟᱞᱮᱫ ᱫᱚ, ᱤᱱᱠᱟᱹ ᱫᱚᱥᱴᱟ, ᱥᱟᱲᱮ ᱫᱚᱥᱴᱟ ᱠᱚ, ᱥᱮᱱ ᱞᱮ ᱡᱚᱢᱟ ᱾
ᱟᱪᱪᱷᱟ ᱾ ᱟᱫᱚ ᱜᱚᱝᱠᱮ, ᱛᱟᱦᱟᱞᱮ ᱾ ᱟᱯᱮ ᱫᱚ, ᱠᱟᱹᱢᱤ ᱠᱚᱫᱚ, ᱪᱮᱫ ᱠᱚᱯᱮ ᱠᱟᱹᱢᱤ ᱵᱟᱲᱟ ᱭᱮᱫᱟ ᱾ ᱱᱤᱭᱟᱹ ᱚᱠᱛᱮ ᱠᱚᱨᱮ ᱫᱚ?
ᱱᱤᱭᱟᱹ ᱚᱠᱛᱚ ᱠᱚᱨᱮ ᱫᱚ, ᱤᱱᱠᱟᱹ ᱠᱟᱹᱢᱤ ᱫᱚ, ᱠᱚᱢᱯᱟᱱᱤ ᱠᱚᱨᱮ ᱜᱮᱞᱮ, ᱠᱟᱹᱢᱤ ᱵᱟᱲᱟᱭᱮᱼᱟᱜ, ᱟᱨ ᱚᱲᱟᱜ ᱠᱚᱨᱮᱱᱟᱜ ᱾ ᱠᱟᱹᱢᱤ ᱜᱮ ᱾ ᱵᱟᱹᱫᱽ ᱠᱷᱮᱛ ᱠᱚ, ᱤᱱᱟ ᱠᱚᱜᱮ ᱾
ᱟᱪᱪᱷᱟ, ᱜᱚᱢᱠᱮ ᱟᱹᱰᱤ ᱱᱟᱯᱟᱭ, ᱟᱫᱚ ᱛᱟᱦᱚᱞᱮ ᱜᱚᱢᱠᱮ, ᱟᱯᱮ ᱥᱮᱫ ᱫᱚ, ᱱᱚᱜᱼᱚᱭ ᱱᱚᱣᱟ, ᱥᱤᱫᱩ ᱠᱟᱹᱱᱦᱩ ᱦᱩᱞ ᱢᱟᱦᱟ ᱾ ᱚᱠᱟ ᱞᱮᱠᱟ ᱦᱩᱭᱱᱟ ᱾ ᱜᱚᱝᱠᱮ?
ᱜᱚᱝᱠᱮ, ᱞᱟᱹᱭ ᱞᱮᱠᱷᱟᱱ ᱫᱚ, ᱱᱚᱛᱮ ᱫᱚ, ᱥᱤᱫᱩ ᱠᱟᱹᱱᱦᱩ ᱦᱩᱞ, ᱢᱟᱦᱟ ᱫᱚ, ᱥᱮᱛᱟᱜ ᱠᱷᱚᱱ ᱫᱚ, ᱦᱚᱲ ᱠᱚ, ᱡᱟᱣᱨᱟ ᱠᱟᱛᱮᱜ, ᱵᱚᱸᱜᱟ ᱵᱩᱨᱩ ᱵᱟᱲᱟ, ᱦᱩᱭ ᱮᱱᱟ ᱾ ᱛᱟᱨᱯᱚᱨ ᱥᱤᱫᱩ, ᱠᱟᱹᱱᱦᱩ, ᱢᱩᱴᱷᱟᱹᱱ ᱨᱮ, ᱵᱟᱦᱟ ᱢᱟᱞᱟ ᱟᱨᱟᱣ ᱦᱩᱭ ᱮᱱᱟ ᱾ ᱤᱱᱟᱹ ᱛᱟᱭᱱᱚᱢ ᱛᱮ, ᱟᱫᱚ ᱨᱟᱥᱛᱟ, ᱨᱟᱥᱛᱟ ᱛᱮ, ᱨᱮᱞᱤ ᱵᱟᱲᱟ ᱠᱮᱜᱼᱟ ᱞᱮ ᱾ ᱫᱚᱨᱠᱷᱟᱥᱛᱷᱚ ᱠᱚᱞᱮ, ᱡᱚᱢᱟ ᱠᱮᱜᱼᱟ, ᱡᱮ ᱟᱨᱦᱚᱸ ᱟᱞᱮ, ᱫᱚ ᱢᱩᱨᱛᱤ ᱠᱚ, ᱨᱮᱦᱚ ᱞᱮ, ᱛᱮᱭᱟᱨᱟ ᱡᱟᱭᱜᱟ, ᱡᱟᱭᱜᱟ ᱨᱮ ᱾ ᱟᱫᱚ, ᱞᱟᱹᱭ ᱠᱮᱫᱼᱟ ᱞᱮ ᱴᱷᱤᱠ ᱜᱮᱭᱟ, ᱛᱟᱦᱞᱮ ᱯᱚᱨᱮᱨ ᱵᱚᱪᱷᱚᱨ ᱛᱮ ᱦᱟᱸᱜ ᱞᱮ, ᱛᱮᱭᱟᱨ ᱟᱯᱮᱭᱟ ᱾ ᱢᱩᱛ ᱛᱤ ᱠᱚ, ᱡᱟᱭᱜᱟ ᱠᱚᱞᱮ, ᱮᱢᱟ ᱯᱮᱭᱟ᱾ ᱤᱱᱟᱹ ᱛᱟᱭᱱᱚᱢ ᱛᱮ, ᱟᱫᱚ ᱦᱟᱯᱲᱟᱢ ᱠᱚ, ᱵᱟᱨᱯᱮ ᱠᱟᱛᱷᱟ ᱜᱟᱱ ᱠᱚ, ᱞᱟᱹᱭ ᱠᱮᱜᱼᱟ, ᱟᱵᱚᱨᱮᱱ, ᱵᱤᱨ ᱵᱟᱱᱴᱟ ᱠᱚ, ᱟᱛᱮᱜ ᱟᱫᱚ, ᱢᱩᱪᱟᱹᱫ ᱮᱱᱟ, ᱤᱱᱟᱹ ᱛᱟᱭᱚᱢ ᱫᱚ ᱾
ᱦᱳᱭ, ᱜᱚᱝᱠᱮ ᱟᱞᱮ ᱥᱮᱫ ᱦᱚᱸ, ᱮᱠᱟ ᱚᱱᱠᱟ ᱜᱮ, ᱮᱠᱟᱜᱮ ᱱᱷᱟᱜ ᱦᱩᱭ ᱟᱠᱟᱱᱟ ᱾ ᱡᱟᱦᱟ ᱞᱮᱠᱟ, ᱥᱮᱛᱟᱜ ᱠᱷᱚᱱ, ᱟᱛᱳ ᱨᱮᱱ, ᱠᱚᱲᱟ-ᱠᱩᱲᱤ, ᱦᱟᱲᱟᱢ-ᱵᱩᱰᱷᱤ, ᱜᱤᱫᱟᱹᱨ-ᱯᱤᱫᱟᱹᱨ ᱾ ᱡᱚᱛᱚ ᱠᱚᱜᱮ ᱱᱷᱟᱜ, ᱩᱱ ᱦᱤᱞᱳᱜ ᱫᱚ, ᱥᱮᱛᱟᱜ ᱨᱮ, ᱰᱟᱹᱵᱨᱟᱹ ᱥᱟᱯᱷᱟ ᱵᱟᱲᱟ ᱠᱟᱛᱮ, ᱛᱮ, ᱟᱫᱚ, ᱡᱟᱦᱟᱸᱨᱮ ᱱᱷᱟᱜ, ᱥᱤᱫᱩ ᱠᱟᱹᱱᱦᱩ, ᱣᱟᱜ ᱢᱩᱴᱷᱟᱹᱱ ᱢᱮᱱᱟᱜᱼᱟ ᱾ ᱟᱫᱚ ᱚᱱᱰᱮ ᱠᱚ, ᱥᱮᱴᱮᱨ ᱮᱱᱟ ᱦᱟᱸᱜ, ᱥᱟᱱᱟᱢ ᱠᱚᱜᱮ, ᱟᱸᱻ ᱤᱱᱟᱹ ᱛᱟᱭᱚᱢ ᱜᱮ, ᱟᱫᱚ ᱵᱚᱸᱜᱟ ᱵᱩᱨᱩ, ᱠᱚᱫᱚ ᱞᱮ, ᱮᱦᱚᱵ ᱠᱮᱫᱟ ᱾ ᱟᱫᱚ, ᱜᱚᱝᱠᱮ ᱟᱯᱮ ᱥᱮᱫ, ᱱᱚᱜ ᱱᱚᱣᱟ ᱠᱚ, ᱫᱤᱱ ᱨᱮ ᱮᱱᱮᱜ, ᱥᱮᱨᱮᱧ, ᱵᱚᱞ ᱠᱷᱮᱞᱳᱰ ᱠᱚ, ᱦᱩᱭᱩᱜ ᱠᱟᱱᱟ ᱥᱮ ᱪᱮᱫ?
ᱵᱟᱝ, ᱵᱟᱝ ᱾ ᱟᱞᱮ, ᱱᱚᱛᱮ ᱫᱚ, ᱵᱟᱝ ᱦᱩᱭᱩᱜ ᱠᱟᱱᱟ ᱾ ᱮᱱᱮᱜ ᱥᱮᱨᱮᱧ ᱫᱚ ᱾
ᱮᱱᱮᱡ ᱥᱮᱨᱮᱧ ᱫᱚ, ᱦᱚᱱᱟᱝ, ᱞᱟᱹᱭ ᱵᱤᱱ
ᱟᱭᱢᱟ, ᱟᱭᱢᱟ ᱡᱟᱭᱜᱟ ᱨᱮ ᱜᱮ, ᱱᱷᱟᱜ ᱧᱮᱞ ᱟᱠᱟᱱᱟ ᱾ ᱱᱚᱜ ᱱᱚᱣᱟ ᱾ ᱦᱩᱞ ᱢᱟᱦᱟ ᱦᱤᱞᱳᱜ ᱜᱮ ᱱᱷᱟᱜ ᱠᱷᱮᱞᱳᱰ ᱠᱚ, ᱠᱚ ᱦᱩᱭ ᱦᱚᱪᱚ ᱭᱮᱫᱟ ᱾ ᱥᱟᱶᱛᱮ ᱮᱱᱮᱡ ᱥᱮᱨᱮᱧ ᱠᱚ, ᱠᱚ ᱦᱩᱭ ᱦᱚᱪᱚ ᱭᱮᱫᱟ ᱾ ᱟᱫᱚ, ᱱᱚᱜ ᱱᱚᱣᱟ ᱠᱚ, ᱜᱚᱝᱠᱮ! ᱟᱵᱮᱱ ᱚᱠᱟ ᱞᱮᱠᱟ ᱵᱮᱱ, ᱧᱮᱞᱫᱟ?
ᱟᱹᱞᱤᱧ ᱫᱚ, ᱞᱟᱹᱭ ᱞᱮᱠᱷᱟᱱ ᱫᱚ, ᱦᱩᱞ ᱢᱟᱦᱟ ᱨᱮᱫᱚ, ᱮᱱᱮᱡ ᱥᱮᱨᱮᱧ ᱠᱚ, ᱠᱷᱮᱞᱳᱰ ᱦᱮᱯᱨᱟᱣ ᱠᱚᱫᱚ, ᱵᱟᱝ ᱫᱚᱦᱚ ᱜᱮ, ᱵᱷᱟᱹᱜᱤᱭᱟ ᱾ ᱪᱮᱫᱟᱜ ᱥᱮ, ᱤᱱᱟᱹ ᱦᱤᱞᱚᱜ ᱫᱚ, ᱟᱵᱚᱨᱤᱱ ᱵᱤᱨ ᱵᱟᱱᱴᱟ ᱠᱚ, ᱤᱝᱨᱮᱡᱽ ᱥᱟᱶ ᱞᱟᱹᱼᱼ ᱛᱟ. ᱭ ᱠᱟᱛᱮᱫ ᱾ ᱟᱵᱚ ᱠᱚ, ᱥᱟᱫᱷᱤᱱ ᱟᱠᱟᱫ ᱵᱚᱱ, ᱛᱟᱦᱮᱸᱫ ᱥᱮ, ᱢᱟᱱᱮ, ᱞᱟᱜᱟ ᱟᱠᱟᱫ ᱠᱚ, ᱛᱟᱦᱮᱸᱫ ᱠᱚ ᱾ ᱚᱱᱟᱛᱮ, ᱤᱱᱟᱹ ᱤᱱᱟᱹ ᱦᱤᱞᱳᱜ ᱫᱚ, ᱩᱱᱠᱩ ᱵᱚ ᱟᱫ ᱟᱠᱟᱫ ᱠᱚ, ᱛᱟᱦᱮᱸᱫ ᱾ ᱛᱚ ᱚᱱᱟᱛᱮ ᱚᱱᱟ ᱠᱚᱫᱚ ᱵᱟᱝ ᱠᱚᱨᱟᱣ ᱜᱮᱼᱼ ᱩᱪᱤᱛ ᱠᱟᱼᱼ
ᱦᱳᱭ ᱜᱚᱝᱠᱮ ᱡᱟᱦᱟᱸ ᱞᱮᱠᱟ ᱱᱟᱦᱟᱜ ᱠᱚᱼᱼ ᱟᱵᱚ ᱨᱮᱱ ᱵᱤᱨᱵᱷᱟᱱᱴᱟ ᱦᱩᱞᱜᱟᱹᱨᱭᱟᱹ ᱠᱚ ᱱᱩᱠᱩ ᱫᱚ ᱱᱟᱦᱟᱜ ᱟᱵᱚ ᱠᱚ ᱯᱷᱩᱨᱜᱟᱹᱞ ᱮᱢ ᱞᱟᱹᱜᱤᱫ ᱛᱮ ᱟᱫᱚᱼᱼ ᱵᱨᱤᱴᱤᱥ ᱠᱚ ᱥᱟᱶᱛᱮ ᱱᱟᱦᱟᱜ ᱟᱫᱚ ᱞᱟᱹᱲᱦᱟᱹᱭ ᱥᱟᱶᱛᱮ ᱟᱵᱚᱣᱟᱜ ᱡᱤᱣᱤ ᱠᱚ ᱠᱚ ᱟᱞᱟᱭ ᱞᱮᱫᱟ ᱟᱵᱚ ᱞᱟᱹᱜᱤᱫ ᱛᱮ ᱟᱨ ᱱᱚᱣᱟᱼᱼ ᱫᱤᱱ ᱨᱮᱱᱟᱜ ᱟᱵᱚ ᱫᱚᱵᱚᱱ ᱮᱱᱮᱡ ᱥᱮᱨᱮᱧ ᱞᱮᱠᱷᱟᱡ ᱫᱚ ᱱᱟᱯᱟᱭ ᱠᱟᱱᱟ ᱵᱟᱝ ᱦᱮᱸ ᱥᱮ ᱜᱚᱝᱜᱮ?
ᱦᱮᱸ ᱦᱮᱸ ᱦᱮᱸᱻ
ᱟᱫᱚ ᱜᱚᱝᱠᱮ ᱞᱟᱹᱭᱫᱟᱹᱧ ᱟᱯᱮ ᱥᱮᱫ ᱫᱚ ᱛᱟᱦᱚᱞᱮ ᱛᱩᱢᱫᱟᱜ ᱴᱟᱢᱟᱠ ᱠᱚᱫᱚ ᱢᱮᱱᱟᱜ ᱟᱥᱮ ᱵᱟᱝ?
ᱦᱮᱸ ᱱᱚᱛᱮ ᱦᱚᱸ ᱛᱩᱢᱫᱟᱜ ᱴᱟᱢᱟᱠ ᱠᱚᱫᱚ ᱢᱮᱱᱟᱜᱼᱟ ᱟᱫᱚᱼᱼ ᱩᱱᱟᱹᱜ ᱫᱚ ᱵᱟᱝ ᱥᱮᱬᱟ ᱜᱮᱭᱟ ᱤᱱᱠᱟᱹ ᱟᱨᱠᱤ ᱢᱟᱡᱷᱟᱨᱤ ᱴᱟᱭᱤᱯ ᱜᱮᱭᱟ᱾
ᱚᱱᱛᱮ ᱫᱚ ᱚᱠᱟᱞᱮᱠᱟ ᱛᱩᱢᱫᱟᱜ ᱴᱟᱢᱟᱠ ᱠᱚᱫᱚ ᱦᱟᱸᱜ?
ᱦᱳᱭ ᱜᱚᱝᱠᱮ ᱟᱞᱮ ᱥᱮᱫ ᱦᱚᱸ ᱛᱩᱢᱫᱟᱜ ᱴᱟᱢᱟᱠ ᱫᱚ ᱢᱮᱱᱟᱜ ᱜᱮᱭᱟ ᱟᱫᱚᱼᱼ ᱟᱹᱰᱤ ᱟᱫᱚᱞᱮ ᱨᱟᱹᱥᱠᱟᱹ ᱜᱫᱚᱽ ᱟ ᱟᱛᱳ ᱠᱚᱲᱟ ᱠᱚ᱾ ᱟᱨ ᱟᱞᱮ ᱥᱮᱱᱟᱜ ᱛᱩᱢᱫᱟᱜ ᱚᱱᱟ ᱫᱚ ᱦᱟᱜᱼᱼ ᱢᱮᱱᱟᱜ ᱜᱮᱭᱟ ᱟᱨ ᱛᱟᱞᱟ ᱛᱚ ᱦᱩᱰᱤᱧ ᱧᱚᱜ ᱜᱮᱛᱟᱞᱮᱭᱟ ᱟᱨᱼᱼ ᱟᱯᱮ ᱥᱮᱱᱟᱜ ᱴᱟᱢᱟᱠ ᱫᱚ ᱦᱩᱰᱤᱧ ᱜᱮᱭᱟ ᱥᱮ ᱢᱟᱨᱟᱝ ᱜᱮ?
ᱟᱞᱮ ᱱᱚᱛᱮᱱᱟᱜ ᱴᱟᱢᱟᱠ ᱫᱚ ᱢᱟᱨᱟᱝ ᱜᱮ ᱩᱱᱟᱹᱜ ᱢᱟᱨᱟᱝ ᱫᱚ ᱵᱟᱝ ᱢᱤᱫ ᱦᱚᱲ ᱡᱮᱱᱚ ᱜᱚᱜ ᱫᱟᱲᱟᱜ ᱢᱟᱭ᱾ ᱚᱱᱠᱟ
ᱟᱪᱪᱷᱟ ᱦᱳᱭ ᱜᱚᱝᱠᱮᱼᱼ ᱟ ᱜᱚᱝᱠᱮ ᱟᱯᱮ ᱥᱮᱫ ᱫᱚ ᱛᱟᱦᱚᱞᱮ ᱱᱚᱣᱟ ᱢᱟᱜ ᱢᱚᱬᱮ ᱫᱚ ᱟᱯᱮ ᱥᱮᱫ ᱜᱮ ᱦᱩᱭᱩᱜᱼᱟ?
ᱦᱮᱸ ᱜᱚᱝᱠᱮ ᱟᱞᱮ ᱱᱛᱮ ᱢᱟᱜ ᱢᱚᱬᱮ ᱠᱚᱫᱚ ᱦᱩᱭᱩᱜ ᱜᱮᱭᱟ ᱢᱟᱜ ᱢᱚᱬᱮ ᱵᱟᱦᱟ, ᱥᱚᱨᱦᱟᱭ
ᱟᱪᱪᱷᱟ ᱟᱫᱚ ᱱᱚᱣᱟ ᱢᱟᱜ ᱢᱚᱬᱮ ᱫᱚ ᱜᱚᱝᱠᱮ ᱛᱤᱱᱟᱹᱜ ᱫᱤᱱ ᱯᱮ ᱵᱚᱸᱜᱟ ᱵᱩᱨᱩᱭ ᱜᱮᱭᱟ?
ᱢᱟᱜ ᱢᱚᱬᱮ ᱨᱮᱫᱚ ᱟᱞᱮᱫ ᱫᱚ ᱯᱮ ᱫᱤᱱ ᱞᱮ ᱵᱚᱸᱜᱟ ᱵᱩᱨᱩᱭᱟ᱾ ᱯᱩᱭᱞᱳ ᱫᱤᱱ ᱫᱚ ᱦᱟᱸᱜ ᱞᱮ ᱩᱢ ᱱᱟᱲᱠᱟᱜᱼᱟ᱾ ᱟᱨ ᱫᱚᱥᱟᱨ ᱫᱤᱱ ᱫᱚ ᱦᱟᱸᱜ ᱥᱟᱹᱨᱫᱤ ᱨᱮ ᱥᱟᱹᱨᱫᱤᱭᱟᱞᱮ, ᱡᱟᱦᱮᱨ ᱨᱮ ᱪᱟᱞᱟᱣ ᱠᱟᱛᱮᱫ ᱵᱚᱸᱜᱟ ᱵᱩᱨᱩ ᱚᱱᱟ ᱵᱚᱸᱜᱟ ᱠᱟᱛᱮᱫ ᱵᱚᱸᱜᱟ ᱵᱩᱨᱩ ᱠᱚ ᱛᱟᱯᱚᱨ ᱥᱚᱲᱮ ᱠᱚ ᱥᱚᱲᱮ ᱪᱚᱸᱫᱟ ᱠᱟᱛᱮᱫ ᱡᱚᱛᱚ ᱦᱚᱲᱞᱮ ᱡᱚᱢ ᱵᱟᱲᱟᱭᱟ ᱟᱛᱩ ᱨᱮ ᱡᱚᱛᱚ ᱠᱚᱲᱟᱼᱼ ᱤᱱᱟᱹ ᱯᱚᱨᱛᱮ ᱟᱫᱚ ᱮᱱᱮᱡ ᱟᱞᱮ ᱮᱱᱮᱡ ᱠᱟᱛᱮᱜ ᱟᱫᱚ ᱥᱮᱭ ᱟᱨᱚ ᱱᱟᱭᱠᱮ ᱚᱲᱟᱜᱼᱼ ᱵᱚᱸᱜᱟ ᱠᱚᱞᱮ ᱤᱫᱤ ᱠᱚᱣᱟ ᱟᱨ ᱢᱩᱪᱟᱹᱫ ᱫᱤᱱ ᱫᱚ ᱚᱱᱟ ᱥᱟᱨᱮᱡᱼᱼ ᱠᱚᱜᱮᱞᱮ ᱡᱚᱢ ᱵᱟᱲᱟᱭᱟ ᱮᱱᱮᱡ ᱵᱟᱲᱟᱭᱟᱞᱮ ᱟᱫᱚᱞᱮ ᱢᱩᱪᱟᱹᱫᱼᱼ
ᱦᱮᱸ ᱟᱫᱚ ᱟᱞᱮ ᱥᱮᱫ ᱫᱚ ᱱᱟᱦᱟᱜ ᱱᱚᱣᱟ ᱢᱟᱜ ᱢᱚᱬᱮ ᱫᱚ ᱦᱟᱜ ᱵᱟᱝ ᱦᱩᱭᱩᱜ-ᱟ ᱠᱟᱱᱟ ᱟᱫᱚ ᱚᱠᱟ ᱞᱮᱠᱟ ᱯᱮ ᱨᱟᱹᱥᱠᱟᱹᱜᱼᱟ ᱥᱮ ᱚᱠᱟ ᱞᱮᱠᱟ ᱯᱮ ᱵᱚᱸᱜᱟ ᱵᱩᱨᱩᱭᱟ? ᱟᱨ ᱚᱠᱟᱨᱮᱯᱮ ᱵᱚᱸᱜᱟ ᱵᱩᱨᱩᱭᱟ? ᱱᱚᱣᱟ ᱠᱚᱢᱟ ᱱᱟᱦᱟᱜ ᱤᱧᱟᱹᱜ ᱢᱟ ᱵᱟᱲᱟᱭ ᱵᱟᱹᱱᱩᱜ ᱛᱤᱧᱟ ᱜᱚᱝᱠᱮ ᱟᱫᱚᱼᱼ ᱱᱚᱣᱟ ᱠᱚ ᱡᱩᱫᱤᱢ ᱞᱟᱹᱭ ᱞᱮᱠᱷᱟᱱ ᱠᱟᱹᱴᱤᱡ ᱱᱟᱯᱟᱭ ᱠᱚᱜ-ᱟ ᱦᱩᱰᱤᱧ ᱢᱟᱪᱷᱟ ᱛᱮᱼᱼ
ᱦᱳᱭ ᱜᱚᱝᱠᱮ ᱟᱞᱮ ᱱᱚᱛᱮ ᱢᱟ ᱦᱟᱸᱜ ᱡᱟ ᱫᱚ ᱡᱟᱦᱮᱨ ᱡᱟᱦᱮᱨ ᱨᱮᱜᱮᱞᱮ ᱵᱚᱸᱜᱟ ᱵᱩᱨᱩᱭᱟ ᱢᱟᱜ ᱢᱚᱬᱮ ᱧᱩᱛᱩᱢ ᱛᱮ ᱟᱫᱚ ᱱᱟᱭᱠᱮ ᱵᱟᱵᱟ ᱜᱮ ᱵᱚᱸᱜᱟᱭᱟᱭ᱾ ᱟᱨ ᱦᱟᱯᱲᱟᱢ ᱠᱚᱫᱚ ᱥᱟᱭᱤᱰ ᱨᱮ ᱫᱩᱲᱩᱵ ᱠᱟᱛᱮᱫ ᱵᱚᱸᱜᱟ ᱵᱩᱨᱩ ᱠᱚᱠᱚ ᱧᱮᱞᱟ ᱴᱷᱤᱠ ᱜᱟᱱᱚᱜ ᱠᱟᱱᱟ ᱥᱮ ᱵᱟᱝ ᱜᱟᱱᱚᱜ ᱠᱟᱱᱟ᱾
ᱵᱚᱸᱜᱟ ᱵᱩᱨᱩ ᱠᱚᱦᱚᱸ ᱠᱚ ᱞᱟᱹᱭᱟ ᱚᱠᱟ ᱜᱟᱱᱚᱜ ᱠᱟᱱ ᱠᱷᱟᱱ ᱠᱚ ᱞᱟᱹᱭᱟ ᱜᱟᱱᱚᱜ ᱠᱟᱱᱟ ᱟᱨ ᱚᱠᱟ ᱡᱩᱫᱤ ᱵᱟᱝ ᱜᱟᱱᱚᱜ ᱠᱟᱱᱟ ᱵᱚᱸᱜᱟ ᱵᱩᱨᱩ ᱜᱮᱠᱚ ᱞᱟᱹᱭᱟ ᱱᱚᱣᱟ ᱫᱚ ᱵᱟᱝ ᱜᱟᱱᱚᱜ ᱠᱟᱱᱟ ᱵᱟᱯᱮ ᱜᱟᱱᱮᱜᱼᱟ᱾ ᱱᱚᱣᱟ ᱫᱚ ᱱᱚᱝᱠᱟ ᱠᱚᱨᱟᱣ ᱞᱮᱠᱷᱟᱱ ᱫᱚ ᱜᱟᱱᱚᱜ᱾ ᱟᱫᱚ ᱚᱱᱟ ᱡᱚᱛᱚ ᱦᱚᱲ ᱞᱟᱜ ᱥᱟᱢᱮᱞᱟᱭ ᱛᱮᱜᱮ ᱵᱚᱸᱜᱟ ᱵᱩᱨᱩ ᱫᱚ ᱦᱩᱭᱩᱜ ᱜᱮᱭᱟ᱾
ᱦᱳᱭ ᱜᱚᱝᱠᱮ ᱟᱹᱰᱤ ᱱᱟᱯᱟᱭ, ᱟᱫᱚ ᱛᱟᱦᱚᱞᱮ ᱟᱯᱮ ᱚᱸᱰᱮ ᱫᱚ ᱡᱟᱦᱮᱨ ᱨᱮᱯᱮ ᱵᱚᱸᱜᱟᱭ ᱜᱮᱭᱟ ᱵᱟᱝ?
ᱦᱳᱭ
ᱦᱳᱭ ᱟᱫᱚ ᱜᱚᱝᱠᱮ ᱟᱨᱦᱚᱸ ᱱᱚᱝᱠᱟ ᱜᱮ ᱟᱹᱰᱤ ᱱᱟᱯᱟᱭ ᱱᱟᱯᱟᱭ ᱠᱚᱠᱩᱞᱤ ᱱᱟᱦᱟᱜ ᱞᱤᱧ ᱫᱚᱦᱚᱭᱮᱫᱟ᱾ ᱡᱟᱦᱟᱸ ᱞᱮᱠᱟ ᱟᱫᱚ ᱱᱚᱜᱼᱚ ᱱᱚᱣᱟ ᱢᱟᱜ ᱢᱚᱬᱮ ᱫᱚ ᱱᱚᱣᱟ ᱫᱚ ᱯᱚᱨᱚᱵᱽ ᱠᱟᱱ ᱛᱟᱯᱮᱭᱟ ᱥᱮ ᱥᱩᱫᱷᱩ ᱜᱮ ᱵᱚᱸᱜᱟ ᱵᱩᱨᱩ᱾
ᱢᱟᱜ ᱢᱚᱬᱮ ᱫᱚ ᱥᱩᱫᱷᱩ ᱜᱮ ᱵᱚᱸᱜᱟ ᱵᱩᱨᱩ ᱠᱟᱱᱟ, ᱟᱫᱚ ᱮᱱᱮᱡ ᱥᱮᱨᱮᱧ ᱫᱚ ᱢᱩᱪᱟᱹᱫ ᱨᱮᱜᱮ ᱫᱚ ᱛᱩᱢᱫᱟᱜ ᱴᱟᱢᱟᱠ ᱛᱮᱜᱮ ᱮᱱᱮᱡ ᱥᱮᱨᱮᱧ ᱦᱩᱭᱩᱜ ᱜᱮᱭᱟ᱾ ᱡᱟᱹᱥᱛᱤ ᱫᱚ ᱵᱟᱝᱼᱟ, ᱡᱮᱱᱚ ᱵᱚᱸᱜᱟ ᱵᱩᱨᱩ ᱠᱚ ᱵᱤᱫᱟᱹᱭ ᱥᱚᱢᱚᱭ ᱜᱮ ᱚᱱᱟ ᱫᱚ ᱮᱱᱮᱡ ᱥᱮᱨᱮᱧ ᱦᱩᱭᱩᱜ ᱜᱮᱭᱟ᱾
ᱦᱚᱭ ᱜᱚᱝᱠᱮ ᱟᱹᱰᱤ ᱱᱟᱯᱟᱭ ᱛᱮᱞᱟᱡᱽ ᱟᱫᱚ ᱡᱟᱦᱟᱸ ᱞᱮᱠᱟ ᱱᱟᱦᱟᱜ ᱧᱮᱞ ᱦᱩᱭ ᱠᱟᱱᱟ ᱱᱚᱜᱼᱚ ᱱᱚᱣᱟ ᱢᱟᱜ ᱢᱚᱬᱮ ᱫᱚ ᱟᱯᱮᱮᱥᱮᱫ ᱫᱚ ᱟᱹᱛᱳ ᱟ ᱟᱹᱛᱳ ᱵᱷᱤᱱᱟᱹ ᱵᱷᱤᱱᱟᱹ ᱯᱮ ᱢᱟᱱᱟᱣ ᱜᱮᱭᱟ ᱥᱮ ᱢᱤᱫ ᱥᱟᱶᱛᱮ ᱦᱩᱭᱩᱜ ᱜᱮᱭᱟ, ᱡᱟᱦᱟᱸ ᱞᱮᱠᱟ ᱟᱫᱚ ᱡᱟᱹᱱᱤᱡ ᱠᱷᱟᱱ ᱥᱚᱨᱦᱟᱭ ᱯᱟᱨᱚᱵ ᱱᱟᱦᱟᱜ᱾ ᱜᱚᱴᱟ ᱫᱤᱥᱚᱢ ᱟᱛᱮ ᱢᱤᱫ ᱥᱟᱶᱛᱮ ᱦᱩᱭᱩᱜ ᱠᱟᱱᱟ ᱥᱮ ᱟᱫᱚᱢ ᱡᱟᱭᱜᱟ ᱡᱟᱭᱜᱟ ᱨᱮ ᱵᱷᱤᱱᱟᱹᱜ ᱜᱮ ᱛᱟᱣ ᱨᱮᱦᱚᱸ ᱞᱟᱹᱭ ᱜᱟᱱᱚᱜᱼᱟ ᱢᱤᱫ ᱥᱟᱶ ᱛᱮᱜᱮ ᱟᱫᱚ ᱱᱚᱜᱼᱚ ᱱᱚᱣᱟ ᱢᱟᱜ ᱢᱚᱬᱮ ᱫᱚ ᱱᱟᱜ ᱢᱤᱫ ᱥᱟᱶ ᱛᱮᱜᱮᱯᱮ ᱠᱚᱨᱟᱣ ᱮᱫᱟ ᱥᱮ ᱵᱷᱤᱱᱟᱹ ᱵᱷᱤᱱᱟᱹ ᱟᱹᱛᱩ ᱵᱷᱤᱱᱟᱹ ᱵᱷᱤᱱᱟᱹ ᱫᱤᱱ
ᱦᱳᱭ ᱜᱚᱝᱠᱮ ᱟᱞᱮ ᱱᱚᱛᱮ ᱫᱚ ᱵᱷᱤᱱᱟᱹ ᱵᱷᱤᱱᱟᱹ ᱜᱮᱞᱮ ᱢᱟᱜ ᱢᱚᱬᱮᱜ ᱜᱮᱭᱟ ᱢᱤᱫ ᱛᱮᱫᱚ ᱵᱟᱝᱼᱟ᱾ ᱟᱹᱛᱩ ᱦᱚᱸ ᱢᱟᱨᱟᱝ ᱜᱮᱫᱚ ᱡᱷᱚᱛᱚ ᱦᱚᱲ ᱢᱤᱫ ᱢᱤᱫᱴᱟᱝ ᱥᱚᱢᱚᱭ ᱨᱮ ᱵᱟᱠᱚ ᱥᱚᱢᱚᱭᱚᱜ ᱛᱮ ᱵᱷᱤᱱᱟᱹ ᱵᱷᱤᱱᱟᱹ ᱛᱮᱜᱮᱞᱮ ᱥᱚᱨᱦᱟᱭᱚᱜ ᱜᱮᱭᱟ᱾
ᱦᱳᱭ ᱟᱫᱚ ᱜᱚᱢᱠᱮ ᱛᱟᱦᱚᱞᱮ ᱱᱚᱣᱟ ᱢᱟᱜ ᱢᱚᱬᱮ ᱨᱮᱫᱚ ᱯᱮᱲᱟ ᱠᱚᱫᱚ ᱯᱮ ᱱᱮᱣᱛᱟ ᱠᱚᱣᱟ ᱥᱮ ᱵᱟᱝ?
ᱦᱮᱸ ᱯᱮᱲᱟ ᱠᱚᱫᱚ ᱱᱮᱣᱛᱟ ᱦᱩᱭᱩᱜ ᱜᱮᱭᱟ ᱚᱠᱚᱭ ᱟᱫᱚ ᱦᱤᱡᱩᱜ ᱤᱪᱪᱷᱟᱹ ᱢᱮᱱᱟᱜ ᱛᱟᱭ ᱠᱷᱟᱱ ᱦᱤᱡᱩᱜ ᱟᱭ
ᱱᱮᱶᱛᱟ ᱫᱚ ᱡᱚᱛᱚ ᱯᱮᱲᱟ ᱜᱮᱞᱮ ᱱᱮᱶᱛᱟ ᱠᱚᱜᱮᱭᱟ᱾
ᱦᱳᱭ ᱟᱫᱚ ᱜᱚᱝᱠᱮ ᱛᱟᱦᱚᱞᱮ ᱱᱚᱣᱟ ᱢᱟᱜ ᱢᱚᱬᱮ ᱨᱮᱫᱚ ᱱᱟᱜ ᱚᱠᱚᱭ, ᱡᱚᱢᱟᱜ ᱠᱚ ᱪᱮᱫ ᱠᱚᱯᱮ ᱤᱥᱤᱱ ᱜᱮᱭᱟ?
ᱛᱤᱱ ᱵᱷᱳᱨ ᱡᱟᱦᱮᱨ ᱨᱮ ᱟᱞᱮ ᱫᱚ ᱵᱟᱞᱮ ᱵᱚᱸᱜᱟ ᱯᱩᱨᱟᱹᱣᱟ ᱚᱸᱰᱮ ᱠᱷᱚᱱ ᱥᱳᱲᱮ ᱛᱤᱱ ᱵᱷᱳᱨ ᱚᱲᱟᱜ ᱨᱮ ᱵᱟᱞᱮ ᱟᱹᱜᱩᱭᱟ ᱩᱱ ᱵᱷᱳᱨ ᱫᱚ ᱚᱲᱟᱜ ᱨᱮᱫᱚ ᱪᱚᱸᱫᱟ ᱠᱚᱫᱚ ᱵᱟᱝ ᱦᱩᱭᱩᱜ ᱜᱮᱭᱟ ᱥᱮᱸᱜᱮᱞ ᱜᱮ ᱵᱟᱞᱮ ᱡᱩᱞ
ᱦᱳᱭ ᱟᱫᱚ ᱜᱚᱝᱠᱮ ᱱᱚᱝᱠᱟ ᱦᱳᱭᱛᱳ ᱟᱯᱮ ᱥᱮᱱᱟᱜ ᱟᱹᱨᱤᱪᱟᱹᱞᱤ ᱨᱮ ᱱᱤᱭᱚᱢ ᱱᱟᱦᱟᱜ ᱢᱮᱱᱟᱜ ᱠᱟᱫᱟ᱾ ᱡᱮ ᱥᱮᱸᱜᱮᱞ ᱠᱚ ᱡᱩᱞ ᱵᱟᱭ ᱜᱟᱱᱚᱜᱼᱟ ᱥᱮ ᱡᱚᱢ ᱱᱟᱦᱟᱜ ᱵᱟᱭ ᱜᱟᱱᱚᱜᱼᱟ᱾ ᱟᱫᱚ ᱜᱚᱝᱠᱮ ᱯᱮᱲᱟ ᱠᱚᱫᱚ ᱯᱮ ᱱᱮᱶᱛᱟ ᱠᱟᱠᱚᱣᱟ ᱩᱱᱠᱩ ᱠᱚᱫᱚ ᱪᱮᱫ ᱠᱚᱯᱮ ᱡᱚᱢ ᱦᱚᱪᱚ ᱠᱚᱣᱟ᱾ ᱡᱤᱞ ᱠᱚ, ᱯᱤᱴᱷᱟᱹ ᱠᱚ, ᱱᱚᱣᱟ ᱠᱚ ᱪᱮᱫ ᱠᱚ
ᱥᱚᱲᱮ ᱡᱩᱫᱤ ᱡᱟᱦᱟᱸᱭ ᱵᱟᱭ ᱡᱚᱢ ᱞᱮᱫᱼᱟ, ᱛᱟᱦᱚᱞᱮ ᱠᱷᱟᱱ ᱩᱱᱤ ᱵᱟᱠᱷᱷᱟᱨᱟ ᱫᱚ ᱯᱤᱴᱷᱟᱹ ᱦᱚᱸ ᱪᱚᱸᱫᱟ ᱦᱩᱭᱩᱜ ᱜᱮᱭᱟ, ᱡᱤᱞ ᱦᱚᱸ ᱪᱚᱸᱫᱟ ᱦᱩᱭᱩᱜ ᱜᱮᱭᱟ᱾ ᱟᱫᱚ ᱟᱡ ᱚᱠᱟ ᱡᱚᱢ ᱥᱟᱱᱟᱭᱮᱭᱟ ᱚᱱᱟᱜᱮ ᱪᱚᱸᱫᱟᱭ ᱦᱩᱭᱩᱜ ᱜᱮᱭᱟ᱾ ᱡᱚᱛᱚ ᱞᱮᱠᱟᱱ ᱡᱤᱱᱤᱥ ᱜᱮ ᱯᱤᱴᱷᱟᱹ ᱞᱮᱴᱚ ᱡᱚᱛᱚ ᱜᱮ ᱪᱚᱸᱫᱟᱭ ᱦᱩᱭᱩᱜ ᱜᱮᱭᱟ᱾
ᱦᱳᱭ ᱜᱚᱢᱠᱮᱼᱟ ᱟᱫᱚ ᱱᱟᱦᱟᱜ ᱦᱚᱼᱚ ᱱᱚᱣᱟ ᱟᱯᱮ ᱥᱮᱫ ᱫᱚ ᱱᱚᱣᱟ ᱪᱮᱫ ᱠᱚ ᱢᱮᱛᱟᱜᱼᱟ, ᱱᱚᱣᱟ ᱢᱟᱜ ᱢᱚᱬᱮ ᱨᱮᱫᱚ ᱱᱟᱟᱜ ᱠᱚ ᱯᱟᱛᱲᱟ ᱯᱤᱴᱷᱟᱹᱭ ᱜᱮᱭᱟ ᱥᱮ ᱵᱟᱝ ᱜᱚᱝᱠᱮ?
ᱟᱞᱮ ᱱᱚᱛᱮ ᱤᱭᱟᱹ ᱨᱮᱫᱚ ᱯᱟᱛᱲᱟ ᱯᱤᱴᱷᱟᱹ ᱫᱚ ᱵᱟᱠᱚ ᱯᱟᱛᱲᱟ ᱯᱤᱴᱷᱟᱹ ᱜᱮᱭᱟ, ᱮᱢᱱᱤ ᱱᱚᱨᱢᱟᱞ ᱟᱨᱠᱤ ᱱᱚᱨᱢᱟᱞ ᱛᱮᱜᱮ ᱯᱤᱴᱷᱟᱹ ᱫᱚ ᱦᱩᱭᱩᱜ ᱜᱮᱭᱟ, ᱯᱟᱛᱲᱟ ᱯᱤᱴᱷᱟᱹ ᱯᱟᱹᱴᱤ ᱠᱟᱛᱮ ᱫᱚ ᱵᱟᱝᱼᱟ᱾
ᱦᱳᱭ ᱜᱚᱝᱠᱮ ᱟᱫᱚ ᱟᱸᱡᱚᱢ ᱦᱩᱭ ᱟᱠᱟᱱᱟ ᱟᱫᱚᱢ ᱡᱟᱭᱜᱟ ᱠᱚᱨᱮ ᱫᱚ ᱡᱤᱞ ᱯᱤᱴᱷᱟᱹᱭ ᱟᱠᱚ᱾ ᱚᱱᱟ ᱯᱟᱛᱲᱟ ᱛᱮ ᱱᱟᱦᱟᱜ, ᱟᱫᱚ ᱟᱯᱮ ᱥᱮᱫ ᱫᱚ ᱚᱱᱠᱟ ᱵᱟᱠᱚ ᱯᱟᱛᱲᱟ ᱯᱤᱴᱷᱟᱹ ᱵᱟᱲᱟᱭ ᱜᱮᱭᱟ?
ᱵᱟᱝ ᱵᱟᱝ, ᱢᱟᱜ-ᱢᱚᱬᱮ ᱨᱮᱫᱚ ᱵᱟᱠᱚ ᱯᱟᱛᱲᱟ ᱯᱤᱴᱷᱟᱹᱭ ᱜᱮᱭᱟ᱾
ᱟᱪᱪᱷᱟ ᱜᱚᱝᱠᱮ ᱟᱹᱰᱤ ᱱᱟᱯᱟᱭ, ᱟᱫᱚ ᱜᱚᱢᱠᱮ ᱱᱳᱠᱳ ᱯᱮᱲᱟ ᱫᱚ ᱱᱟᱸᱜ ᱯᱮ ᱱᱮᱣᱛᱟ ᱦᱚᱴᱚ ᱠᱟᱠ-ᱟ ᱥᱮ ᱯᱷᱳᱱ ᱠᱚᱛᱮ ᱯᱮ ᱞᱟᱹᱭ ᱟᱠᱚᱣᱟ?
ᱵᱟᱝᱼᱟ, ᱯᱮᱲᱟ ᱠᱚᱢᱟ ᱥᱟᱺᱜᱤᱧ ᱥᱟᱺᱜᱤᱧ ᱨᱮᱱ ᱜᱮᱛᱚ ᱟᱫᱚ ᱚᱱᱟ ᱛᱮᱜᱮ ᱯᱷᱳᱱ ᱟᱛᱮ ᱜᱮ ᱞᱟᱹᱭ ᱦᱩᱭᱩᱜ ᱜᱮᱭᱟ ᱡᱮ ᱦᱤᱡᱩᱜ ᱛᱟᱵᱚᱱ ᱯᱮ ᱦᱟᱸᱜ ᱾ ᱪᱟᱞᱟᱣ ᱠᱟᱛᱮᱜ ᱫᱚ ᱵᱟᱝ ᱞᱟᱹᱭ ᱦᱚᱴᱚᱠᱟᱜ ᱦᱩᱭᱩᱜ ᱜᱮᱭᱟ᱾
ᱟᱞᱮ ᱥᱮᱫ ᱫᱚ ᱱᱟᱸᱜ ᱱᱚᱝᱠᱟ ᱢᱟᱜ-ᱢᱚᱬᱮ ᱫᱚ ᱵᱟᱝ ᱦᱩᱭᱩᱜᱼᱟ, ᱥᱩᱫᱩ ᱥᱚᱦᱨᱟᱭ ᱵᱟᱦᱟ ᱚᱱᱠᱟ ᱫᱟᱸᱥᱟᱭ ᱠᱟᱨᱟᱢ, ᱱᱚᱜᱼ ᱱᱚᱝᱠᱟ ᱱᱟᱜ ᱠᱚᱜᱮ ᱦᱩᱭᱩᱜ ᱱᱟᱸᱜ, ᱟᱫᱚ ᱡᱚᱛᱚ ᱱᱚᱣᱟ ᱠᱷᱚᱱ ᱫᱚ ᱢᱟᱨᱟᱝ ᱯᱚᱨᱚᱵ ᱫᱚ ᱱᱟᱸᱜ ᱥᱚᱨᱦᱟᱭ ᱯᱚᱨᱚᱵᱽ ᱞᱮ ᱢᱟᱱᱟᱣ ᱫᱟ, ᱟᱨ ᱱᱚᱝᱠᱟ ᱱᱟᱜ ᱢᱟᱜ-ᱢᱚᱬᱮ ᱥᱮ ᱟᱢᱵᱟᱵᱚᱛᱤ ᱥᱮ ᱱᱚᱜᱼᱚᱭ ᱟᱨᱦᱚᱸ ᱨᱩᱰᱟᱹ ᱯᱚᱨᱚᱵᱽ ᱠᱚ ᱢᱮᱱᱟᱜ ᱛᱟᱯᱮᱭᱟ, ᱥᱟᱠᱨᱟᱛ ᱯᱚᱨᱚᱵᱽ ᱠᱚ, ᱢᱮᱱᱟᱜ ᱛᱟᱯᱮᱭᱟ ᱫᱚ ᱵᱟᱹᱧ ᱞᱟᱹᱭᱟ ᱟᱵᱚ ᱥᱟᱱᱟᱢ ᱠᱚᱣᱟᱜ᱾ ᱜᱮᱭᱟ ᱢᱮᱱᱟᱜ ᱛᱟᱵᱚᱱᱟ, ᱟᱫᱚ ᱦᱳᱭᱛᱳ ᱟᱞᱮ ᱥᱮᱫ ᱞᱟᱦᱟ ᱨᱮᱱ ᱦᱟᱲᱟᱢ ᱵᱟ ᱛᱟᱠᱚ ᱥᱮ ᱞᱟᱹᱴᱩ ᱵᱟ ᱛᱟᱠᱚ ᱱᱟᱸᱜ ᱠᱚ ᱵᱟᱹᱜᱤ ᱵᱟᱲᱟ ᱠᱟᱣᱫᱟ ᱪᱚᱝ ᱥᱮ ᱪᱮᱫ ᱱᱟᱸᱜ, ᱞᱟᱹᱭ ᱵᱟᱝ ᱜᱟᱱᱚᱜ ᱠᱟᱱᱟ᱾ ᱟᱫᱚ ᱟᱞᱮ ᱥᱮᱫ ᱢᱟ ᱚᱱᱮ ᱚᱱᱟ ᱛᱮᱜᱮ ᱵᱟᱠᱚ ᱢᱟᱱᱟᱣᱫᱟ᱾ ᱟᱫᱚ ᱢᱟᱱᱟᱣ ᱫᱚ ᱡᱟᱹᱱᱤᱡ ᱠᱷᱟᱱ ᱱᱟᱯᱟᱭ ᱠᱚᱜ ᱜᱮᱭᱟ, ᱦᱮᱸ ᱥᱮ ᱜᱚᱝᱠᱮ᱾
ᱦᱩᱸ
ᱟᱫᱚ ᱚᱱᱛᱮ ᱫᱚ ᱥᱚᱨᱦᱟᱭ ᱫᱚ ᱚᱠᱟ ᱞᱮᱠᱟ ᱢᱤᱫ ᱛᱮᱜᱮ ᱯᱮ ᱥᱚᱨᱦᱟᱭᱚᱜᱼᱟ? ᱥᱮ ᱚᱱᱛᱮ ᱦᱚᱸ ᱵᱷᱤᱱᱟᱹ ᱵᱷᱤᱱᱟᱹ ᱜᱮᱯᱮ ᱥᱚᱨᱦᱟᱭᱚᱜ ᱜᱮᱭᱟ?
ᱦᱳᱭ ᱜᱚᱢᱠᱮ ᱟᱞᱮ ᱥᱮᱫ ᱦᱚᱸ ᱥᱚᱨᱦᱟᱭ ᱫᱚ ᱱᱟᱸᱜ ᱵᱷᱤᱱᱟᱹ ᱵᱷᱤᱱᱟᱹ ᱜᱮᱞᱮ ᱥᱚᱨᱦᱟᱭᱚᱜ ᱠᱟᱱᱟ ᱡᱮ ᱡᱟᱨ ᱟᱛᱩ ᱠᱚᱨᱮᱱᱟᱜ ᱠᱚ ᱱᱮᱰᱟ ᱵᱟᱲᱟ ᱜᱚᱫᱟ᱾ ᱟᱫᱚ ᱱᱮᱰᱟ ᱠᱟ-ᱠᱷᱟᱡ ᱫᱚᱠᱚ ᱛᱤᱱᱟᱹᱜ ᱫᱤᱱ ᱱᱟᱦᱟᱜ ᱠᱚ ᱱᱮᱰᱟᱭᱟᱜ ᱩᱱ ᱦᱤᱞᱳᱜ ᱩᱱ ᱦᱤᱞᱳᱜ ᱠᱷᱟᱱ ᱜᱮ ᱟᱫᱚ ᱥᱚᱨᱦᱟᱭ ᱫᱚ ᱮᱦᱚᱵᱚᱜᱼᱟ ᱟᱞᱮ ᱥᱮᱫ ᱫᱚ ᱾
ᱟᱫᱚ ᱜᱚᱢᱠᱮ ᱞᱟᱹᱭ ᱫᱟᱹᱧ ᱟᱹᱰᱤ ᱥᱟᱨᱦᱟᱣ ᱱᱚᱜᱼᱚ ᱱᱚᱝᱠᱟ ᱟᱯᱮ ᱥᱮᱱᱟᱜ ᱥᱟᱶ ᱟᱞᱮ ᱥᱮᱱᱟᱜ ᱞᱟᱝ ᱜᱚᱞᱯᱚ ᱠᱮᱫᱟ᱾ ᱟᱫᱚ ᱱᱟᱯᱟᱭ ᱜᱮ ᱵᱩᱡᱷᱟᱹᱣ ᱮᱱᱟ ᱟᱫᱚ ᱛᱤᱦᱤᱧ ᱫᱚ ᱱᱤᱠᱟ ᱜᱮᱞᱟᱝ ᱨᱚᱯᱚᱲᱟ ᱦᱚᱭ ᱜᱚᱢᱠᱮ ᱾
ᱦᱮᱸ ᱜᱚᱝᱠᱮ ᱴᱷᱤᱠ ᱜᱮᱭᱟ ᱾